ᱦᱮᱞᱳ
ᱦᱮᱸ
ᱦᱮᱞᱳ
ᱦᱮᱞᱳ ᱦᱮᱸ ᱟᱸᱡᱚᱢᱚᱜ ᱠᱟᱱᱟ
ᱦᱮᱞᱳ
ᱦᱮᱸ ᱦᱮᱞᱳ
ᱦᱮᱸ ᱡᱚᱦᱟᱨ ᱜᱮ ᱜᱚᱝ‌ᱠᱮ
ᱦᱮᱸ ᱡᱚᱦᱟᱨ ᱜᱮ
ᱦᱮᱸ ᱟᱫᱚ ᱠᱟᱹᱴᱤᱡ ᱨᱚᱲ ᱠᱚ ᱠᱟᱹᱴᱤᱡ ᱟᱹᱰᱤ ᱥᱟᱣᱩᱱᱰ ᱠᱟᱹᱴᱤᱡ ᱟᱥᱛᱮ ᱜᱮ ᱟᱸᱡᱚᱢᱚᱜ ᱠᱟᱱᱟ
ᱢᱟᱱᱮ ᱵᱟᱝ ᱟᱸᱢᱚᱜ ᱠᱟᱱᱟ ᱴᱷᱤᱠ ᱴᱷᱟᱠ ᱨᱚᱲ ᱠᱚ
ᱦᱮᱸ ᱱᱤᱛᱳᱜ ᱫᱚ ᱠᱤᱪᱷᱩ ᱟᱸᱡᱚᱢᱚᱜ ᱠᱟᱱᱟ
ᱟᱨ ᱪᱮᱫ ᱵᱤᱱ ᱪᱤᱠᱟᱹᱭᱫᱟ
ᱮᱸᱻ ᱪᱮᱫ ᱦᱚᱸ ᱵᱟᱝ ᱱᱚᱜᱼᱚᱭ ᱚᱲᱟᱜ ᱠᱚᱨᱮ ᱜᱮ
ᱚ ᱱᱟᱯᱟᱭ ᱵᱟᱲᱟ ᱜᱮᱛᱚ
ᱦᱮᱸ ᱱᱟᱯᱟᱭ ᱵᱮᱲᱟ ᱜᱮ ᱟᱨ ᱟᱹᱵᱤᱱ ᱫᱚ
ᱟᱹᱞᱤᱧ ᱦᱚᱸ ᱚᱲᱟᱜ ᱠᱚᱨᱮ ᱜᱮ ᱟᱨ ᱚᱲᱟᱜ ᱠᱚᱨᱮ ᱫᱚ ᱱᱟᱯᱟᱭ ᱵᱟᱲᱟ ᱜᱮ ᱮᱠᱷᱚᱱ ᱫᱚ
ᱦᱮᱸ ᱟᱨ ᱨᱚᱲ ᱠᱚ ᱪᱮᱫ ᱞᱮᱠᱟ ᱠᱞᱤᱭᱟᱨ ᱥᱟᱺᱦᱤᱡ ᱟᱸᱡᱚᱢᱚᱜ ᱠᱟᱱ ᱛᱟᱹᱞᱤᱧᱟ ᱥᱮ ᱵᱟᱝᱟ
ᱦᱚᱸ ᱠᱞᱤᱭᱟᱨ ᱥᱺᱦᱤᱡ ᱜᱮ ᱟᱸᱡᱚᱢᱚᱜ ᱠᱟᱱᱟ ᱮᱠᱷᱚᱱ ᱫᱚ ᱢᱟᱱᱮ ᱯᱨᱚᱛᱷᱚᱢ ᱫᱚ ᱵᱟᱝ ᱟᱸᱡᱚᱢ ᱠᱟᱱ ᱛᱟᱦᱮᱸᱜᱼᱟ ᱛᱟᱯᱚᱨᱮ ᱱᱤᱛᱚᱜ ᱫᱚ ᱴᱷᱤᱠ ᱜᱮᱭᱟ ᱠᱞᱤᱭᱟᱨ ᱥᱮᱺᱦᱤᱡ ᱜᱮ
ᱚ ᱟᱪᱪᱷᱟ ᱟᱪᱪᱷᱟ
ᱢᱟᱱᱮ ᱠᱟᱹᱴᱤᱡ ᱵᱷᱤᱛᱤᱨ ᱵᱷᱤᱛᱤᱨ ᱟᱸᱡᱚᱢᱚᱜ ᱠᱟᱱᱟ ᱢᱟᱱᱮ ᱟᱹᱰᱤ ᱢᱟᱱᱮ ᱟᱹᱰᱤ ᱵᱷᱤᱛᱤᱨ ᱨᱮ ᱨᱚᱲ ᱟᱸᱡᱚᱢᱚᱜ ᱠᱟᱱᱟ ᱱᱤᱛᱚᱜ ᱠᱟᱹᱴᱤᱡ ᱟᱨ ᱠᱟᱴᱤᱡ ᱡᱩᱨ ᱨᱮ ᱨᱚᱲ ᱞᱮᱱᱠᱦᱟᱱ ᱵᱷᱟᱜᱮ ᱚ ᱵᱟᱝ ᱱᱤᱛᱚᱜ ᱫᱚ ᱴᱷᱤᱠ ᱜᱮᱭᱟ ᱚᱱᱠᱟ ᱜᱮ ᱨᱚᱲ ᱵᱤᱱ᱾
ᱟᱪᱷᱟ ᱟᱪᱷᱟ ᱴᱷᱤᱠ ᱜᱮᱭᱟ᱾
ᱚ ᱛᱟᱦᱞᱮ ᱟᱯᱮ ᱥᱮᱱ ᱛᱤᱨᱤᱥᱟ ᱡᱩᱱ ᱠᱚ ᱢᱟᱱᱟᱣᱫᱟ ᱛᱷᱚ
ᱦᱮᱸ ᱢᱟᱱᱟᱣ ᱜᱮᱭᱟ ᱠᱚ᱾ ᱟᱹᱰᱤ ᱵᱷᱟᱜᱤ ᱜᱮ ᱦᱩᱭᱩᱜ ᱜᱮᱭᱟ ᱛᱤᱨᱤᱥᱮ ᱡᱩᱱ ᱫᱚ᱾
ᱦᱩᱸ ᱦᱩᱸ ᱟᱫᱚ ᱦᱤᱡᱩᱜ ᱠᱟᱱᱟ ᱛᱚ ᱥᱟᱢᱱᱮ ᱨᱮ ᱚᱱᱟᱜᱮ ᱱᱤᱛᱚᱜ ᱫᱚ ᱟᱯᱟᱛᱚ ᱫᱚ ᱦᱮᱱᱟᱜ ᱛᱟᱵᱚᱱ ᱜᱮᱭᱟ᱾ ᱛᱤᱨᱤᱥ ᱮ ᱡᱩᱱ ᱦᱩᱞ ᱢᱟᱦᱟ!
ᱦᱮᱸ
ᱟᱪᱷᱟ ᱛᱟᱦᱚᱞᱮ ᱦᱮᱸ ᱟᱞᱮ ᱥᱮᱫ ᱦᱚᱸᱠᱚ ᱢᱟᱱᱟᱣ ᱜᱮᱭᱟ ᱠᱚ᱾
ᱢᱟᱱᱟ ᱜᱮᱭᱟ ᱟᱫᱚ ᱛᱮᱢᱚᱱ ᱮᱠᱴᱟ ᱢᱟᱨᱟᱝ ᱠᱚᱨᱮ ᱫᱚ ᱵᱟᱠᱚ ᱢᱟᱱᱟᱣ ᱜᱮᱭᱟ᱾ ᱟ ᱫᱚ ᱠᱟᱹᱴᱤᱡ ᱪᱷᱳᱴᱳ ᱠᱷᱟᱴᱚ ᱜᱮᱠᱚ ᱢᱟᱱᱟᱣ ᱜᱮᱛᱟᱞᱮᱭᱟ ᱟᱞᱮ ᱫᱚ᱾
ᱮᱭ ᱵᱟᱦᱟ ᱢᱟᱞᱟ ᱟᱨᱟᱣ, ᱛᱟᱨᱯᱚᱨᱮ ᱵᱚᱸᱜᱟ ᱵᱳᱨᱩ ᱠᱚ ᱦᱩᱭᱩᱜᱼᱟ᱾ ᱱᱚᱝᱠᱟ ᱠᱟᱛᱮ ᱜᱮ ᱠᱚ ᱪᱟᱵᱟ ᱠᱟ ᱛᱟᱞᱮᱭᱟ᱾
ᱦᱳᱭ ᱦᱳᱭ
ᱟᱨ ᱚᱱᱟ ᱨᱮᱢᱟ ᱟᱨ ᱚᱱᱟ ᱨᱮᱢᱟ ᱨᱟᱹᱥᱠᱟᱹ ᱠᱚᱫᱚ ᱵᱟᱝ ᱜᱟᱱᱚᱜᱼᱟ ᱥᱮ ᱡᱮ ᱚᱱᱟ ᱫᱚ ᱢᱤᱫᱴᱮᱱ ᱫᱩᱠ ᱨᱮᱱᱟᱜ ᱫᱤᱱ ᱠᱟᱱ ᱛᱟᱵᱚᱱᱟ ᱟᱫᱚ ᱚᱱᱟᱨᱮ ᱡᱩᱫᱤ ᱵᱚᱱ ᱨᱟᱹᱥᱠᱟᱹᱭᱟ ᱟᱵᱚ ᱟᱫᱚ ᱠᱟᱹᱴᱤᱡ ᱪᱮᱫ ᱞᱮᱠᱟ ᱧᱮᱞᱚᱜᱼᱟ ᱚᱸᱰᱮ ᱫᱚ᱾ ᱟᱹᱰᱤ ᱵᱷᱟᱜᱤ ᱫᱚ ᱵᱟᱝ ᱧᱮᱞᱚᱜᱼᱟ ᱥᱮ᱾
ᱦᱳᱭ
ᱦᱮᱸ ᱟᱨ ᱟᱹᱰᱤ ᱜᱟᱱ ᱦᱚᱲ ᱴᱷᱮᱱ ᱢᱟᱱᱮ ᱚᱝᱠᱟ ᱟᱸᱡᱚᱢ ᱦᱩᱭᱱᱟ ᱢᱟᱱᱮ ᱨᱚᱲ ᱦᱩᱭᱱᱟ ᱛᱷᱚ ᱟᱫᱚ ᱢᱟᱱᱮ ᱚᱱᱠᱟ ᱟᱸᱡᱚᱢ ᱦᱩᱭᱱᱟ ᱡᱮ ᱪᱟᱦᱮ ᱦᱳ ᱯᱨᱳᱜᱨᱟᱢ ᱠᱚ ᱯᱨᱳᱜᱨᱟᱢ ᱵᱚᱞᱛᱮ ᱚᱱᱠᱟ ᱟᱠᱚ ᱪᱷᱳᱴᱳ ᱠᱷᱟᱴᱳ ᱚᱱᱠᱟ ᱤᱭᱟᱹ ᱠᱚᱠᱚ ᱫᱚᱦᱚ ᱠᱟᱜᱼᱟ ᱮᱭ ᱡᱮᱢᱚᱱ ᱚᱱᱟ ᱧᱩᱛᱩᱢ ᱠᱟᱛ ᱯᱷᱩᱴᱵᱚᱞ ᱠᱷᱮᱞᱩᱲ ᱛᱟᱨᱯᱚᱨᱮ ᱮᱭ ᱟᱪᱮᱫ ᱱᱟᱴᱚᱠ ᱠᱚ ᱚᱝᱠᱟ ᱚᱝᱠᱟ ᱟᱸᱡᱚᱢ ᱦᱩᱭᱱᱟ ᱟᱫᱚ ᱚᱱᱟ ᱤᱫᱤ ᱠᱟᱛᱮᱜ ᱟᱹᱵᱤᱱ ᱪᱮᱫ ᱵᱤᱱ ᱞᱟᱹᱭᱟ ᱟᱨᱠᱤ ᱡᱮ ᱚᱱᱟ ᱴᱦᱤᱠ ᱟᱥᱮ ᱵᱟᱝ ᱴᱷᱤᱠᱟ ᱡᱮ? ᱛᱤᱨᱤᱥᱮ ᱡᱩᱱ ᱞᱮᱠᱟᱱ ᱫᱤᱱ ᱨᱮ ᱚᱱᱟ ᱠᱚ ᱦᱳ ᱞᱟᱹᱠᱛᱤ ᱥᱮ ᱵᱟᱝ?
ᱚᱱᱠᱟᱱᱟᱜ ᱡᱤᱱᱤᱥ ᱠᱚᱫᱚ ᱢᱤᱫᱴᱤᱡ ᱪᱮᱫ ᱤᱧ ᱞᱟᱹᱭᱟ ᱢᱤᱫᱴᱤᱡ ᱱᱚᱣᱟ ᱫᱚ ᱟᱵᱚᱣᱟᱜ ᱢᱤᱫᱴᱤᱡ ᱮ ᱪᱮᱫ ᱤᱧ ᱞᱟᱹᱭᱟ ᱟᱹᱰᱤ ᱳᱭᱛᱤᱦᱟᱥᱤᱠ ᱫᱤᱱ ᱠᱟᱱ ᱛᱟᱵᱚᱱᱟ ᱛᱤᱨᱤᱥᱮ ᱡᱩᱱ ᱫᱚ ᱛᱚ ᱚᱱᱟ ᱠᱚᱫᱚ ᱤᱧᱟᱹᱜ ᱢᱚᱛᱮ ᱛᱮᱫᱚ ᱟᱻ ᱤᱱᱟᱹ ᱫᱤᱱ ᱨᱮᱫᱚ ᱫᱚᱦᱚ ᱫᱚ ᱵᱟᱝ ᱴᱷᱤᱠᱟ
ᱦᱮᱸ ᱦᱮᱸ ᱟᱫᱚ ᱚᱝᱠᱟ ᱟᱫᱚ ᱚᱝᱠᱟ ᱚᱱᱟᱜᱮ ᱟᱫᱚ ᱟ ᱵᱟᱠᱚ ᱵᱩᱡᱷᱟᱹᱣᱫᱟ ᱟᱨᱠᱤ ᱡᱮ ᱚᱱᱟ ᱧᱩ ᱧᱩᱛᱩᱢ ᱠᱟᱛᱮᱫ ᱫᱚ ᱵᱟᱵᱚᱱ ᱫᱚᱦᱚᱭᱟ ᱡᱟᱦᱟᱸ ᱫᱚ ᱮᱴᱟᱜ ᱧᱩᱛᱩᱢ ᱠᱟᱛᱮ ᱦᱚᱸᱛᱚ ᱫᱚᱦᱚ ᱜᱟᱱᱚᱜᱼᱟ ᱥᱮ᱾ ᱡᱟᱦᱟᱸ ᱫᱚ ᱱᱤᱡᱮᱨᱟᱜ ᱤᱭᱟᱹᱛᱮ ᱫᱚᱦᱚ ᱜᱟᱱᱚᱜᱟ ᱠᱤᱱᱛᱩ ᱚᱱᱟ ᱫᱚ ᱛᱤᱨᱤᱥ ᱥ ᱡᱩᱱ ᱠᱟᱱᱟ ᱦᱩᱞ ᱢᱟᱦᱟ ᱞᱮᱠᱟᱱ ᱫᱤᱱ ᱟᱫᱚ ᱚᱱᱟᱜᱮ ᱟᱫᱚ᱾ ᱚᱱᱟ ᱫᱤᱱ ᱨᱮᱫᱚ ᱫᱚᱦᱚ ᱜᱮ ᱵᱟᱝ ᱩᱪᱤᱛᱟ ᱡᱟᱦᱟᱸ ᱫᱚ ᱟᱡ ᱚᱱᱟ ᱧᱩᱛᱩᱢ ᱠᱟᱛᱮᱫ ᱜᱮ ᱫᱚᱦᱚ ᱵᱟᱝ ᱩᱪᱤᱛᱟ ᱢᱟᱱᱮ ᱚᱱᱟ ᱢᱟᱲᱟᱝ ᱦᱩᱭᱮᱱ ᱟᱨ ᱛᱟᱭᱱᱚᱢ ᱦᱩᱭᱮᱱ᱾
ᱦᱳᱭ ᱦᱳᱭ ᱮᱠᱫᱚᱢ᱾
ᱟᱫᱚ ᱛᱟᱦᱚᱞᱮ ᱟᱯᱮᱥᱮᱱ ᱠᱚ ᱯᱨᱳᱜᱨᱟᱢ ᱠᱚ ᱦᱳᱭ ᱵᱟᱲᱟᱜ ᱜᱮᱭᱟ ᱱᱚᱝᱠᱟ ᱡᱮᱢᱚᱱ ᱯᱨᱳᱜᱨᱟᱢ ᱠᱚ ᱦᱳᱭ ᱵᱟᱲᱟᱜᱼᱟ᱾ ᱡᱟᱦᱟᱸ ᱫᱚ ᱱᱮᱛᱟᱨ ᱟᱹᱰᱤᱜᱟᱱ ᱡᱟᱭᱜᱟ ᱨᱮ ᱚᱱᱠᱟ ᱧᱮᱞ ᱦᱩᱭᱩᱜ ᱠᱟᱱᱟ ᱡᱟᱦᱟᱸ ᱫᱚ ᱯᱚᱜᱨᱟᱢ ᱠᱚ᱾ ᱦᱳᱭ ᱟᱫᱚ ᱚᱱᱟ ᱜᱤᱧ ᱞᱟᱹᱭ ᱦᱚᱪᱚᱭᱟ ᱫᱟ ᱡᱟᱦᱟᱸ ᱫᱚ ᱱᱮᱛᱟᱨ ᱫᱚ ᱧᱩᱛᱩᱢᱮ ᱟᱹᱰᱤ ᱜᱟᱱ ᱧᱮᱞ ᱦᱩᱭᱩᱜ ᱠᱟᱱᱟ ᱡᱮ ᱜᱚᱴᱟ ᱯᱨᱜᱨᱟᱢ ᱢᱟ ᱯᱳᱜᱨᱟᱢ ᱡᱮᱢᱚᱱ ᱡᱮᱢᱚᱱ ᱜᱚᱴᱟ ᱜᱮ ᱚᱱᱟ ᱤᱭᱚᱝ ᱠᱚᱲᱟ ᱜᱤᱫᱽᱨᱟᱹ ᱜᱮ ᱪᱟᱞᱟᱜ ᱠᱟᱱᱟ ᱠᱚ ᱤᱭᱚᱝ ᱠᱚᱲᱟ ᱜᱤᱫᱽᱨᱟᱹ ᱠᱩᱲᱤ ᱜᱤᱫᱽᱨᱟᱹ ᱡᱟᱦᱟᱸ ᱫᱚ ᱱᱮᱛᱟᱨ ᱫᱚ ᱫᱚᱢᱮ
ᱩᱱᱠᱩ ᱪᱷᱟᱯᱨᱤ ᱠᱚ ᱠᱚ ᱩᱰᱩᱠᱚᱜ ᱠᱟᱱᱟ᱾ ᱛᱟᱦᱞᱮ ᱟᱯᱮ ᱥᱮᱱ ᱠᱚᱫᱚ ᱚᱱᱟ ᱠᱚ ᱢᱟᱱᱮ ᱦᱩᱭ ᱵᱟᱲᱟᱜ ᱜᱮᱭᱟ ᱥᱮ ᱵᱟᱝ?
ᱦᱮᱸ ᱟᱞᱮ ᱚᱱᱛᱮ ᱢᱟ ᱫᱚᱢᱮ ᱦᱩᱭᱩᱜ ᱜᱮᱭᱟ ᱯᱩᱨᱟᱹ ᱢᱟᱱᱮ, ᱟᱞᱮ ᱚᱱᱛᱮ ᱫᱚ ᱯᱨᱟᱭ ᱜᱮ ᱫᱚᱢᱮ ᱜᱮ ᱦᱩᱭᱩᱜ ᱜᱮᱭᱟ᱾ ᱟᱞᱮ ᱚᱱᱛᱮ ᱫᱚ ᱫᱚᱢᱮ ᱪᱷᱟᱹᱯᱨᱤ ᱠᱚ ᱢᱮᱱᱟᱜ ᱠᱚᱣᱟ ᱮᱠᱫᱚᱢ᱾ ᱢᱟᱱᱮ ᱫᱤᱱᱜᱮ ᱦᱟᱸᱰᱮ ᱵᱟᱝᱠᱷᱟᱱ ᱱᱟᱰᱮ ᱡᱟᱦᱟᱸ ᱨᱮᱜᱮ ᱦᱩᱭᱩᱜ ᱠᱟᱱ ᱜᱮᱭᱟ ᱚᱱᱟ ᱠᱚ᱾
ᱚ ᱟᱪᱪᱷᱟ ᱟᱪᱪᱷᱟ, ᱛᱟᱦᱚᱞᱮ ᱚᱱᱟ ᱠᱚᱫᱚ ᱟᱯᱮ ᱯᱮ ᱵᱤᱨᱳᱫ ᱵᱟᱲᱟ ᱟᱠᱟᱜᱼᱟ ᱥᱮ ᱵᱟᱝ? ᱡᱮ ᱚᱱᱠᱟ ᱫᱚ ᱟᱞᱚ ᱦᱩᱭᱩᱜ ᱢᱟ ᱯᱳᱜᱨᱟᱢ ᱠᱚᱫᱚ᱾
ᱠᱟᱢ ᱵᱩᱡᱷᱟᱹᱣ ᱫᱟ ᱚᱱᱟ ᱥᱟᱯᱚᱴᱟᱨ ᱦᱚᱲᱜᱮ ᱡᱟᱹᱥᱛᱤ ᱢᱮᱱᱟᱜ ᱠᱚᱣᱟ ᱟᱫᱚ ᱱᱟᱦᱟᱜ ᱫᱟᱲᱮᱭᱟᱠᱚ ᱟᱠᱚ ᱟᱛᱩ ᱨᱮᱠᱚ ᱠᱚᱨᱟᱣ ᱫᱟ ᱟᱠᱚᱣᱟᱜ ᱯᱩᱭᱥᱟᱹ ᱛᱮ᱾ ᱪᱮᱫ ᱮᱢ ᱪᱤᱠᱟᱹ ᱫᱟᱲᱮᱭᱟᱠᱚᱣᱟ, ᱦᱮᱸ ᱵᱤᱨᱳᱫ ᱫᱚ ᱵᱤᱨᱳᱫ ᱞᱟᱹᱠᱛᱤ᱾ ᱜᱮᱭᱟ ᱟᱫᱚ ᱦᱮᱸ
ᱟᱫᱚ ᱞᱟᱹᱭ ᱵᱤᱱ ᱢᱟ ᱟᱸᱡᱚᱢ ᱫᱟᱞᱤᱧ ᱛᱟᱨᱯᱚᱨᱮ ᱞᱤᱧ ᱞᱟᱹᱭ ᱫᱟ᱾
ᱪᱮᱫ ᱦᱚᱸ ᱵᱟᱝ ᱟᱸᱡᱚᱢ ᱞᱮᱱᱟ᱾
ᱞᱟᱹᱭᱫᱟᱹᱧ ᱟᱹᱵᱤᱱ ᱜᱮ ᱞᱟᱹᱭ ᱵᱤᱱ ᱛᱟᱯᱚᱨᱮᱞᱤᱧ ᱞᱟᱹᱭᱫᱟ
ᱟᱪᱪᱷᱟ ᱦᱮᱸ ᱱᱚᱣᱟ ᱫᱚ ᱵᱤᱨᱳᱫ ᱫᱚ ᱞᱟᱹᱠᱛᱤ ᱠᱟᱱ ᱜᱮᱭᱟ᱾ ᱟᱫᱚ ᱛᱚᱵᱩ ᱨᱮᱦᱚᱸ ᱫᱚ ᱵᱟᱠᱚ ᱵᱟᱛᱟᱣ ᱠᱷᱟᱱ ᱟᱫᱚ ᱪᱤᱠᱟᱹ ᱫᱟᱲᱮᱭᱟ ᱠᱚᱣᱟᱢ ᱦᱟᱸᱜ᱾
ᱦᱮᱸ ᱟᱫᱚ ᱪᱮᱫ ᱠᱚ ᱞᱟᱹᱭᱟ ᱱᱚᱜᱼᱚᱭ ᱡᱮᱢᱚᱱ ᱫᱚᱢᱮ ᱧᱮᱞ ᱦᱩᱭᱩᱜ ᱠᱟᱱᱟ ᱛᱷᱚ᱾ ᱡᱮ ᱚᱱᱟ ᱯᱳᱜᱨᱟᱢ ᱠᱚᱨᱮ ᱜᱮ ᱦᱟᱺᱰᱤ ᱯᱟᱹᱣᱨᱟᱹ ᱡᱟᱦᱟᱸ ᱫᱚ ᱟᱵᱚ ᱟᱵᱚᱣᱟᱜ ᱡᱟᱦᱟᱸ ᱵᱚᱸᱜᱟ ᱵᱩᱨᱩ ᱨᱮ ᱞᱟᱜᱟᱜ ᱛᱟᱵᱚᱱ ᱜᱮᱭᱟ᱾ ᱡᱟᱦᱟᱸ ᱫᱚ ᱟᱵᱚ ᱫᱚ ᱞᱟᱜᱟᱜ ᱛᱟᱵᱚᱱ ᱜᱮᱭᱟ ᱡᱮ ᱵᱚᱸᱜᱟ ᱵᱩᱨᱩ ᱨᱮ, ᱚᱱᱟᱜᱮ ᱡᱟᱹᱥᱛᱤ ᱢᱟᱱᱮ ᱱᱤᱛᱚᱜ ᱫᱚ ᱪᱟᱞᱟᱜ ᱠᱟᱱᱟ ᱯᱨᱳᱜᱨᱟᱢ ᱠᱚᱨᱮ ᱵᱤᱥᱤ ᱧᱮᱞ ᱦᱩᱭᱩᱜ ᱠᱟᱱᱟ ᱯᱨᱳᱜᱨᱟᱢ ᱠᱚᱨᱮ᱾ ᱮᱭ ᱡᱮᱢᱚᱱ ᱠᱚᱲᱟ ᱜᱤᱫᱽᱨᱟᱹ ᱠᱩᱲᱤ ᱜᱤᱫᱽᱨᱟᱹ ᱤᱭᱚᱝ ᱠᱚᱲᱟ ᱜᱤᱫᱽᱨᱟᱹ ᱡᱷᱚᱛᱚ ᱚᱱᱟ ᱨᱮᱜᱮ ᱠᱚ ᱠᱚ ᱯᱟᱹᱣᱨᱟ ᱧᱩ ᱮᱠᱟᱨᱮ ᱚᱠᱟᱨᱮ ᱪᱷᱟᱯᱨᱤ ᱯᱳᱜᱨᱟᱢ ᱚᱱᱟ ᱠᱚ ᱦᱚᱸ ᱵᱮᱥᱤ ᱱᱮᱛᱟᱨ ᱫᱚ ᱡᱮᱢᱚᱱ ᱵᱟᱦᱟ ᱥᱚᱨᱦᱟᱭ ᱚᱱᱟ ᱠᱚᱜᱮ ᱡᱷᱚᱛᱚ ᱟᱫ ᱪᱟᱵᱟᱜ ᱠᱟᱱ ᱛᱟᱵᱚᱱᱟ᱾ ᱚ ᱚᱱᱟ ᱢᱮᱱ ᱠᱟᱛᱮᱜ ᱟᱹᱵᱤᱱ ᱚᱱᱟ ᱤᱫᱤ ᱠᱟᱛᱮ ᱪᱮᱫ ᱵᱤᱱ ᱞᱟᱹᱭᱟ ᱟᱹᱵᱤᱱᱟᱜ
ᱪᱮᱫ ᱞᱤᱧ ᱞᱟᱹᱭᱟ ᱚᱱᱟ ᱫᱚ?
ᱟᱹᱵᱤᱱ ᱠᱟᱹᱴᱤᱡ ᱞᱟᱹᱭ ᱵᱤᱱ? ᱟᱹᱞᱤᱧ ᱢᱟ ᱵᱟᱹᱞᱤᱧ ᱯᱟᱸᱡᱟ ᱧᱟᱢ ᱫᱟ ᱪᱮᱫ ᱞᱤᱧ ᱞᱟᱹᱭᱟ᱾
ᱚ ᱟᱪᱪᱷᱟ ᱟᱫᱚ ᱤ ᱡᱮᱢᱚᱱ ᱟᱵᱚ ᱫᱚ ᱡᱟᱦᱟᱸ ᱫᱚᱢᱮ ᱧᱮᱞ ᱦᱩᱭᱩᱜ ᱠᱟᱱᱟ ᱡᱮ ᱢᱟᱱᱮ ᱚᱱᱟ ᱯᱳᱜᱨᱟᱢ ᱨᱮᱜᱮ ᱵᱤᱥᱤ ᱠᱚ ᱪᱟᱞᱟᱜ ᱠᱟᱱᱟ᱾ ᱚᱱᱟ ᱞᱟᱹᱜᱤᱫ ᱫᱚᱢᱮ ᱠᱚ ᱨᱟᱹᱥᱠᱟᱹᱭᱮᱫᱼᱟ ᱥᱮ ᱵᱚ ᱢᱤᱡᱮᱠ ᱰᱤᱡᱮ ᱛᱮ ᱡᱟᱦᱟᱱᱟᱜ ᱨᱮᱜᱮ ᱰᱤᱡᱮ ᱠᱚ ᱪᱟᱹᱞᱩᱭᱮᱫᱼᱟ ᱟᱨ ᱟᱵᱚᱣᱟᱜ ᱱᱚᱜᱼᱚᱭ ᱡᱮᱢᱚᱱ, ᱟᱫᱚ ᱪᱟᱵᱟᱜ ᱠᱟᱱ ᱛᱟᱵᱚᱱᱟ ᱟᱨᱠᱤ ᱛᱟᱢ᱾ ᱛᱩᱢᱫᱟᱜ ᱵᱮᱥᱤ ᱠᱚᱨᱮ ᱢᱟᱱᱮ ᱚᱱᱟ ᱠᱚᱫᱚ ᱱᱤᱛᱚᱜ ᱫᱚ ᱱᱮᱛᱟᱨ ᱠᱚᱫᱚ ᱚᱱᱮ ᱡᱮᱢᱚᱱ ᱮᱱᱮᱡ ᱠᱚᱦᱚᱸ ᱴᱷᱤᱠ ᱠᱚᱨᱮ ᱵᱟ ᱵᱟᱠᱚ ᱵᱟᱲᱟᱭ ᱜᱮᱭᱟ ᱥᱮᱨᱮᱧ ᱠᱚᱦᱚᱸ ᱨᱩ ᱠᱚᱦᱚᱸ ᱢᱟᱱᱮ ᱱᱮᱛᱟᱨ ᱫᱚ ᱫᱚᱢᱮ ᱧᱮᱞ ᱦᱩᱭᱩᱜ ᱠᱟᱱᱟ ᱵᱮᱥᱤ ᱰᱤᱡᱮ ᱛᱮᱜᱮ ᱠᱚ ᱮᱱᱮᱡ ᱠᱟᱱᱟ ᱥᱮ ᱮᱠᱪᱩᱭᱮᱞᱤ ᱚᱱᱟ ᱫᱚ ᱟᱵᱚ ᱥᱟᱱᱛᱟᱲ ᱥᱚᱢᱟᱡᱽ ᱨᱮᱫᱚ ᱵᱟᱝ ᱞᱟᱹᱠᱛᱤᱜ ᱠᱟᱱᱟ ᱥᱮ ᱡᱟᱦᱟᱸ ᱫᱚ ᱟᱵᱚᱣᱟᱜ ᱞᱟᱭ ᱞᱟᱠᱪᱟᱨ ᱞᱟᱦᱟ ᱠᱷᱚᱱᱟᱜ ᱪᱮᱫ ᱦᱮᱡ ᱦᱮᱡ ᱠᱟᱱᱟ ᱢᱮ ᱚᱱᱠᱟ ᱜᱮ ᱛᱟᱦᱮᱸ ᱞᱮᱱᱠᱷᱟᱱ ᱦᱚᱸ ᱢᱟᱱᱮ ᱱᱮᱛᱟᱨ ᱫᱚ ᱱᱟᱯᱟᱭᱚᱜᱼᱟ ᱢᱟᱱᱮ ᱚᱱᱟ ᱛᱤᱱᱟᱹᱜ ᱴᱟᱜ ᱵᱚᱡᱟᱭ ᱵᱚᱱ ᱫᱚᱦᱚ ᱫᱟᱲᱮᱭᱟᱜᱼᱟ ᱚᱱᱟ ᱦᱚᱸ ᱟᱹᱰᱤ ᱢᱟᱱᱮ ᱚᱱᱟ ᱧᱮᱞ ᱞᱟᱹᱠᱛᱤ
ᱦᱩᱸ ᱮᱠᱫᱚᱢ ᱮᱠᱫᱚᱢ
ᱦᱮᱸ
ᱟᱨ ᱱᱚᱜᱼᱚᱭ ᱪᱷᱟᱯᱨᱤᱤ ᱯᱨᱳᱜᱨᱟᱢ ᱨᱮ ᱪᱟᱞᱟᱣᱛᱮ ᱱᱚᱜ-ᱚᱭ ᱠᱚᱲᱟ ᱠᱩᱲᱤ ᱠᱚ ᱱᱚᱝᱠᱟ ᱢᱟᱱᱮ ᱠᱟᱹᱢᱤ ᱵᱟᱲᱟᱭ ᱮᱫᱟ ᱚᱱᱟᱛᱮ ᱢᱟᱱᱮ ᱥᱟᱱᱛᱟᱲ ᱥᱚᱢᱟᱡᱽ ᱨᱮᱜᱮ ᱵᱚᱫᱱᱟᱢᱚᱜ ᱠᱟᱱᱟ ᱦᱮᱸ ᱥᱮ ᱵᱟᱝ
ᱦᱮᱸ ᱦᱮᱸ ᱟᱵᱚ ᱚᱱᱟ ᱟᱨᱚ ᱵᱮᱥᱤ ᱵᱮᱥᱤ ᱠᱚᱨᱮ ᱢᱟᱱᱮ ᱮᱴᱟᱜ ᱡᱟᱹᱛᱤ ᱨᱮᱱ ᱦᱚᱲ ᱠᱚ ᱮ ᱫᱚᱢᱮ ᱠᱚ ᱢᱟᱱᱮ ᱠᱚ ᱟᱹᱰᱤ ᱠᱚ ᱥᱚᱦᱚᱡᱽ ᱛᱮᱠᱚ ᱮᱴᱮᱠ ᱫᱟᱲᱮᱭᱟᱵᱚᱱ ᱠᱟᱱᱟ ᱡᱟᱦᱟᱱᱟᱜ ᱨᱮᱤᱜᱮ ᱚᱱᱟ ᱡᱩᱫᱤ ᱢᱟᱱᱮ ᱮᱢᱚᱱ ᱧᱮᱞᱚᱜᱚᱜ ᱠᱟᱱᱟ ᱡᱟᱦᱟᱸ ᱫᱚ ᱱᱮᱛᱟᱨ ᱡᱷᱚᱛᱚ ᱛᱮᱜᱮ ᱟᱵᱚ ᱛᱟᱭᱱᱚᱢ ᱨᱮ ᱦᱮᱱᱟᱜ ᱵᱚᱱᱟ ᱥᱟᱱᱛᱟᱲ ᱫᱚ
ᱟᱨ ᱞᱟᱦᱟ ᱥᱮᱱ ᱫᱚ ᱵᱟᱵᱚᱱ ᱪᱟᱞᱟᱣ ᱫᱟᱲᱮᱭᱟᱜ ᱠᱟᱱᱟ ᱮᱭ ᱠᱟᱨᱚᱱ ᱛᱮ ᱟᱨ ᱟᱨ ᱱᱮᱛᱟᱨ ᱫᱚ ᱵᱮᱥᱤ ᱚᱱᱮ ᱰᱤᱡᱮ ᱞᱟᱜᱽᱬᱮ ᱟᱨ ᱰᱤᱡᱮ ᱞᱟᱜᱽᱲᱮ ᱩᱰᱩᱠ ᱟᱠᱟᱱᱟ ᱱᱮᱛᱟᱨ ᱫᱚ ᱟᱨᱚ ᱞᱟᱜᱽᱬᱮ ᱦᱚᱸ ᱞᱟᱜᱽᱬᱮ ᱦᱚᱸᱠᱚ ᱰᱤᱡᱮ ᱞᱟᱜᱽᱬᱮ ᱠᱮᱫᱟ ᱛᱟᱦᱞᱮ ᱚᱱᱟ ᱫᱚ ᱚᱱᱟᱦ ᱴᱷᱤᱠ ᱩᱪᱤᱛ ᱵᱟᱝ ᱠᱟᱱᱟ ᱟᱨ ᱰᱤᱡᱮ ᱞᱟᱜᱽᱲᱮ ᱠᱚᱦᱚᱸ ᱦᱩᱭᱩᱜ ᱜᱮᱭᱟ ᱟᱯ ᱥᱮᱱ ᱯᱟᱥᱮᱡ
ᱟᱞᱮ ᱥᱮᱫ ᱦᱮᱸ ᱦᱩᱭᱩᱜ ᱜᱮᱭᱟ ᱟᱞᱮ ᱥᱮᱫ
ᱚ ᱛᱟᱦᱚᱞᱮ ᱡᱮᱨ ᱠᱚᱫᱚ ᱵᱤᱱ ᱪᱟᱞᱟᱣ ᱵᱟᱲᱟ ᱟᱠᱟᱱᱟ ᱱᱤᱥᱪᱮᱭ
ᱪᱮᱫ ᱞᱮᱠᱟ ᱧᱮᱞ ᱠᱚ ᱵᱟᱝ-ᱟ ᱧᱮᱞ ᱠᱚ ᱠᱚᱫᱚ ᱵᱟᱝ ᱪᱟᱞᱟᱣ ᱵᱟᱲᱟ ᱦᱩᱭ ᱟᱠᱟᱱᱟ ᱚᱱᱠᱟ ᱤᱱᱴᱟᱨᱮᱥᱴ ᱵᱟᱹᱪᱩᱜ-ᱟ ᱚᱱᱟ ᱠᱚ ᱪᱮᱛᱟᱱ ᱨᱮ ᱟᱨ ᱪᱮᱫ
ᱚ ᱟᱪᱷᱟ ᱟᱪᱷᱟ ᱚᱱᱟ ᱠᱚᱫᱚ ᱮᱠᱪᱩᱞᱤ ᱚᱱᱟ ᱠᱚᱫᱚ ᱵᱤᱨᱚᱫᱷ ᱫᱚᱨᱠᱟᱨ ᱡᱟᱦᱟᱸ ᱫᱚ ᱟᱞᱚ ᱦᱩᱭᱩᱜ ᱢᱟ ᱚᱱᱠᱟᱱᱟᱜ ᱚᱱᱠᱟᱱᱟᱜ ᱠᱤᱪᱷᱩ ᱟᱞᱚ ᱦᱩᱭᱩᱜ ᱢᱟ ᱦᱮᱸ ᱟᱵᱚ ᱚᱱᱠᱟᱱᱟᱜ ᱢᱟᱱᱮ ᱥᱮᱱ ᱵᱚᱱ ᱫᱚᱦᱚ ᱫᱟᱲᱮᱭᱟᱜᱼᱟ ᱠᱤᱱᱛᱩ ᱢᱟᱱᱮ ᱰᱤᱡᱮ ᱞᱟᱜᱽᱲᱮᱛᱮᱫ ᱚᱱᱠᱟ ᱫᱚ ᱵᱟᱝ ᱡᱟᱦᱟᱸ ᱫᱚ ᱟᱵᱚᱣᱟᱜ ᱴᱨᱮᱰᱤᱥᱚᱱᱟᱞ ᱡᱟᱦᱟᱸ ᱴᱟᱢᱟᱠ ᱛᱩᱢᱫᱟᱜ ᱚᱱᱟ ᱛᱮᱦᱚᱸ ᱛᱚ ᱚᱱᱟᱛᱮᱦᱚ ᱛᱚ ᱢᱟᱱᱮ ᱚᱱᱟ ᱠᱚᱢᱯᱤᱴᱤᱥᱮᱱ ᱫᱚ ᱫᱚᱦᱚ ᱜᱟᱱᱚᱜ-ᱟ ᱥᱮ ᱚᱱᱟᱱᱟ ᱛᱮᱦᱚ ᱛᱚ ᱞᱟᱸᱜᱲᱮ ᱮᱱᱮᱡ ᱡᱟᱦᱟᱸ ᱫᱚ ᱚᱱᱟ ᱚᱱᱟ ᱠᱚᱛᱮᱦᱚᱸ ᱟᱹᱰᱤ ᱢᱚᱸᱡᱽ ᱜᱮ ᱟᱨᱚ ᱢᱟᱱᱮ ᱰᱤᱡᱮ ᱞᱟᱜᱽᱬᱮ ᱠᱷᱚᱱᱟᱜ ᱫᱚ ᱡᱟᱦᱟᱸ ᱟᱵᱚᱣᱟᱜ ᱱᱤᱡᱮᱨᱟᱜ ᱥᱟᱯᱟᱵ ᱟᱨᱠᱤ ᱴᱩᱢᱟᱜ ᱛᱩᱢᱫᱟᱜ ᱴᱟᱢᱟᱠ ᱛᱮᱜᱮ ᱢᱟᱱᱮ ᱵᱷᱟᱜᱤ ᱤᱱᱟᱹ ᱨᱟᱹᱥᱠᱟᱹ ᱫᱚ ᱜᱟᱱᱚᱜ-ᱟ
ᱦᱩᱸ ᱮᱠᱫᱚᱢ ᱮᱠᱫᱚᱢ
ᱟᱫᱚ ᱚᱱᱠᱟ ᱵᱟᱯᱮ ᱵᱤᱨᱩᱫ ᱢᱟᱱᱮ ᱚᱱᱠᱟ ᱵᱟᱯᱮ ᱣᱟᱨᱱᱤᱝ ᱠᱚ ᱵᱟᱯᱮ ᱮᱢ ᱵᱟᱲᱟ ᱟᱠᱟᱫ ᱠᱚᱣᱟ ᱡᱮ ᱱᱚᱝᱠᱟ ᱟᱵᱚ ᱥᱟᱱᱛᱟᱲ ᱥᱚᱢᱟᱡᱽ ᱡᱮ ᱡᱷᱚᱛᱚ ᱵᱤᱞᱮ ᱟᱨᱠᱤ ᱚᱱᱟ ᱫᱚ ᱵᱤᱨᱚᱫᱷ ᱫᱚ ᱫᱚᱨᱠᱟᱨ ᱟᱫᱚ
ᱦᱮᱸ ᱦᱮᱸ ᱵᱤᱨᱚ- ᱵᱤᱨᱳᱫᱷ ᱫᱚᱞᱮ ᱵᱤᱨᱳᱫᱷ ᱵᱟᱲᱟ ᱟᱠᱟᱜ ᱜᱮᱭᱟ ᱟ. ᱛᱩ ᱠᱚᱨᱮ ᱦᱚᱸ ᱡᱩᱫᱤ ᱵᱟᱠᱚ ᱟᱸᱡᱚᱢᱟ ᱟᱫᱚ ᱪᱮᱫ ᱮᱢ ᱪᱤᱠᱟᱹ ᱫᱟᱲᱮᱭᱟᱠᱚᱣᱟ
ᱦᱮ ᱦᱮᱸ ᱠᱟᱹᱴᱤᱡ ᱥᱟᱣᱩᱱᱰ ᱠᱟᱹᱴᱤᱡ ᱠᱚᱢ ᱢᱟᱱᱮ ᱵᱟᱝ ᱟᱸᱡᱚᱢᱚᱜ ᱠᱟᱱᱟ
ᱵᱟᱝ ᱟᱸᱡᱚᱢᱚᱜ ᱠᱟᱱᱟ
ᱦᱳᱭ ᱟᱹᱰᱤ ᱥᱟᱺᱜᱤᱧ ᱧᱚᱜ ᱨᱮ ᱟᱸᱡᱚᱢᱚᱜ ᱠᱟᱱᱟ
ᱚ ᱢᱟᱱᱮ ᱦᱩᱭᱩᱜ ᱠᱟᱱᱟ ᱵᱤᱨᱳᱫ ᱫᱚᱞᱮ ᱵᱤᱨᱳᱫ ᱵᱟᱲᱟ ᱟᱠᱟᱫ ᱜᱮᱭᱟ ᱛᱚᱵᱮ ᱨᱮᱦᱚᱸ ᱟᱫᱚ ᱵᱟᱠᱚ ᱟᱸᱡᱚᱢ ᱠᱷᱟᱱ ᱟᱫᱚ ᱪ ᱫᱟᱲᱮ ᱟᱠᱚ ᱢᱟ
ᱟᱻᱻ
ᱱᱤᱛᱚᱜ ᱴᱷᱤᱠ ᱴᱷᱟᱠ ᱜᱮ ᱨᱚᱲ ᱟᱱᱡᱚᱢᱚᱜ ᱠᱟᱱᱟ ᱛᱚ
ᱦᱮᱸ ᱦᱮᱸ ᱴᱷᱤᱠ ᱜᱮ ᱟᱸᱡᱚᱢᱚᱜ ᱠᱟᱱᱟ ᱦᱩᱸ ᱦᱮᱸ ᱟᱫᱚ ᱡᱟᱹᱥᱛᱤ ᱠᱚᱨᱮ ᱟᱫᱚ ᱵᱤᱨᱩᱫᱽ ᱦᱮᱸ ᱞᱟᱹᱭ ᱫᱟᱞᱤᱧ ᱡᱮ ᱡᱟᱹᱥᱛᱤ ᱠᱚᱨᱮ ᱵᱤᱨᱩᱫᱽ ᱞᱟᱹᱠᱛᱤ ᱟᱨᱠᱤ ᱚᱱᱟ ᱨᱮᱱᱟᱜ ᱫᱚ ᱡᱟᱦᱟᱸ ᱡᱟᱛᱮ ᱠᱚᱨᱮ ᱚᱱᱠᱟᱱᱟᱜ ᱠᱤᱪᱷᱩ ᱠᱤᱪᱷᱩ ᱟᱞᱚ ᱦᱩᱭᱩᱜ ᱢᱟ ᱟᱵᱚ ᱥᱟᱱᱛᱟᱲ ᱥᱚᱢᱟᱡᱽ ᱜᱮᱛᱚ ᱰᱩᱵᱩᱡ ᱪᱟᱵᱟᱜ ᱠᱟᱱᱟ ᱡᱷᱚᱛᱚ ᱛᱩᱢᱫᱟᱜ ᱴᱟᱢᱟᱠ ᱠᱚᱜᱮ ᱵᱟᱝ ᱛᱟᱦᱮᱱ ᱠᱟᱱᱟ ᱡᱟᱦᱟᱸ ᱫᱚ ᱱᱤᱛᱚᱜ ᱫᱚ ᱡᱮᱢᱚᱱ ᱦᱟᱱᱟ ᱱᱚᱣᱟ ᱯᱨᱟᱭᱤᱡᱽ ᱠᱷᱟᱹᱛᱤᱨ ᱵᱤᱥᱤ ᱟᱨᱚ ᱱᱮᱛᱟᱨ ᱤᱭᱚᱝ ᱡᱮᱱᱟᱨᱮᱥᱮᱱ ᱠᱚ ᱵᱮᱥᱤ ᱠᱚ ᱪᱟᱞᱟᱜ ᱠᱟᱱᱟ ᱚᱱᱟ ᱠᱚᱨᱮ ᱚᱱᱟ ᱨᱮᱜᱮ ᱠᱚ ᱰᱩᱵᱩᱡ ᱠᱚᱜ ᱠᱟᱱᱟᱹ
ᱦᱮᱸ ᱦᱮᱸ
ᱟᱨ ᱟᱨ ᱟᱨ ᱟᱢᱵᱟᱵᱚᱛᱤ ᱠᱚᱫᱚ ᱦᱩᱭ ᱵᱟᱲᱟᱭᱱᱟ ᱥᱮ ᱵᱟᱝ ᱟᱯᱮ ᱥᱮᱫ
ᱦᱮᱸ ᱦᱩᱭᱱᱟ ᱟᱹᱰᱤ ᱵᱷᱟᱜᱤ ᱜᱮ
ᱦᱮᱸ
ᱦᱮᱸ ᱦᱩᱭᱱᱟ ᱦᱩᱭᱱᱟ ᱟᱞᱮ ᱱᱚᱱᱛᱮ ᱫᱚ ᱪᱮᱫ ᱠᱚ ᱪᱤᱠᱟᱹᱭ ᱠᱮᱫᱟ ᱟᱯᱮ ᱚᱱᱛᱮ ᱟᱢᱵᱟᱹᱵᱚᱛᱤ ᱨᱮᱫᱚ
ᱟᱢᱵᱟᱵᱚᱛᱤ ᱨᱮᱫᱚ ᱮᱭ ᱠᱟᱱᱴᱷᱟᱲ ᱠᱷᱤᱡᱟᱹᱲᱤ ᱠᱚ ᱡᱚᱢᱟ ᱛᱟᱯᱚᱨᱮ ᱯᱤᱴᱷᱟᱹ ᱦᱩᱭᱩᱜᱼᱟ ᱦᱮᱸ ᱚᱱᱟᱜᱮ ᱟᱨ ᱪᱮᱫ ᱟᱨ ᱡᱤᱞ ᱯᱤᱴᱷᱟᱹ ᱟᱨ ᱡᱮ ᱡᱮᱢᱚᱱ ᱠᱚ ᱯᱤᱴᱷᱟᱹᱭᱟ ᱟᱨᱠᱤ ᱡᱮ ᱡᱮᱢᱚᱱ ᱫᱚ ᱜᱩᱲ ᱯᱤᱴᱷᱟᱹᱠᱚ ᱯᱤᱴᱷᱟᱹᱭ ᱜᱮᱭᱟ ᱟᱨ ᱠᱟᱱᱴᱷᱟᱲ ᱯᱤᱴᱷᱟᱹ
ᱚ ᱠᱟᱱᱴᱷᱟᱲ ᱦᱚᱸᱠᱚ ᱯᱤᱴᱟᱹᱭ ᱜᱮᱭᱟ ᱟᱯᱮ ᱚᱱᱛᱮ ᱫᱚ
ᱦᱳᱭ ᱟᱞᱮ ᱥᱮᱫ ᱫᱚ ᱠᱟᱱᱴᱷᱟᱲ ᱦᱚᱸ ᱠᱚ ᱯᱤᱴᱷᱟᱹᱭ ᱜᱮᱭᱟ
ᱚ
ᱟᱹᱰᱤ ᱥᱟᱣᱭᱩᱱᱰ ᱠᱚ ᱠᱟᱹᱴᱤᱡ ᱟᱹᱰᱤ ᱟᱥᱛᱮᱜ ᱠᱟᱱᱟᱹ ᱵᱟᱹ ᱞᱤᱧ ᱵᱩᱡᱽ ᱫᱟᱲᱮᱭᱟᱜ ᱠᱟᱱᱟ ᱪᱮᱫ ᱞᱮᱠᱟ ᱦᱳᱭ ᱦᱳᱭ ᱦᱳᱭ ᱦᱮᱸ ᱠᱤᱪᱷᱩ ᱠᱷᱚᱱ ᱞᱟᱦᱟ ᱠᱷᱚᱱᱟᱜ ᱜᱮ ᱠᱟᱹᱴᱤᱡ ᱟᱥᱛᱮ ᱧᱚᱜ ᱨᱚᱲ ᱦᱮᱸ ᱦᱮᱸ ᱦᱮᱸ ᱱᱤᱛᱳᱜ ᱫᱚ ᱴᱷᱤᱠ ᱜᱮᱭᱟ
ᱚ
ᱟᱪᱷᱟ ᱴᱟᱭᱤᱢ ᱠᱚ ᱦᱩᱭ ᱦᱮᱡ ᱮᱱᱟ ᱛᱟᱦᱚᱞᱮ ᱴᱷᱤᱠ ᱱᱚᱝᱠᱟ ᱱᱚᱣᱟ ᱜᱷᱟᱹᱲᱤᱡ ᱫᱚ ᱱᱚᱝᱠᱟ ᱜᱮ ᱦᱳᱭ ᱴᱷᱤᱠ ᱜᱮᱭᱟ ᱛᱚᱵᱮ
ᱦᱮᱸ ᱢᱟ